ᱦᱮᱞᱳ ᱡᱚᱦᱟᱨ ᱜᱮ ᱜᱚᱢᱠᱮ ᱦᱳᱭ ᱦᱳᱭ᱾
ᱟᱡᱚᱢ ᱧᱟᱢᱤᱭᱟ ᱵᱤᱱ?
ᱦᱳᱭ ᱦᱳᱭ ᱟᱹᱞᱤᱧ ᱫᱚ ᱦᱟᱸᱜ ᱢᱚᱡᱽ ᱜᱮᱞᱤᱧ ᱟᱸᱡᱚᱢ ᱧᱟᱢᱮᱫᱼᱟ ᱟᱵᱤᱱ ᱜᱮ ᱚᱠᱟᱞᱮᱠᱟ ᱵᱤᱱ ᱨᱚᱲ ᱠᱚᱵᱮᱱ ᱟᱸᱡᱚᱢ ᱧᱟᱢᱮᱫᱼᱟ?
ᱟᱹᱰᱤ ᱥᱟᱯᱷᱟ ᱫᱷᱟᱨᱟ ᱜᱮ ᱟᱸᱡᱚᱢ ᱧᱟᱢᱮᱫᱼᱟ ᱞᱤᱧ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱜᱚᱝ, ᱛᱟᱦᱚᱞᱮ ᱜᱚᱝᱠᱮ ᱪᱮᱫ ᱵᱮᱱ ᱪᱤᱠᱟᱹᱭᱮᱫᱟ ᱱᱤᱛᱚᱜ ᱫᱚ᱾
ᱪᱮᱫ ᱦᱚᱸ ᱵᱟᱝ ᱜᱚᱝᱠᱮ ᱱᱚᱜᱼᱚᱭ! ᱫᱩᱲᱩᱵ ᱵᱟᱲᱟ ᱦᱩᱭ ᱟᱠᱟᱱ ᱜᱮᱭᱟ ᱱᱤᱛᱚᱜ ᱫᱚ᱾
ᱟᱪᱷᱟ-ᱟᱪᱷᱟ!
ᱟᱹᱵᱤᱱ ᱫᱚ ᱜᱚᱝᱠᱮ?
ᱟᱹᱞᱤᱧ ᱦᱚᱦᱟᱸᱜ ᱱᱤᱛᱚᱜ ᱫᱚᱞᱤᱧ ᱫᱩᱲᱩᱵ ᱵᱟᱲᱟ ᱟᱠᱟᱱ ᱜᱮᱭᱟ, ᱪᱟᱞᱟᱣ ᱞᱮᱱᱟᱞᱤᱧ ᱦᱸᱟᱜ ᱢᱳᱲ ᱛᱮ ᱢᱟᱡᱟᱱ ᱵᱮᱲᱟ ᱟᱫᱚ ᱚᱱᱛᱮ ᱠᱷᱚᱱ ᱦᱮᱡ ᱠᱟᱛᱮ ᱱᱤᱛᱚᱜ ᱫᱚ ᱦᱟᱸᱜ ᱞᱤᱧ ᱫᱩᱲᱩᱵ ᱟᱠᱟᱱᱟ᱾
ᱚ ᱛᱟᱦᱚᱞᱮ ᱜᱚᱝᱠᱮ ᱱᱟᱯᱟᱭ ᱵᱟᱲᱟ ᱜᱮᱥᱮ?
ᱦᱳᱭ-ᱦᱳᱭ ᱱᱤᱛᱚᱜ ᱫᱷᱟᱨᱟ ᱫᱚ ᱦᱟᱸᱜ ᱱᱟᱯᱟᱭ ᱵᱟᱲᱟᱭ ᱜᱮᱭᱟ ᱟᱵᱤᱱ ᱜᱮ ᱚᱠᱟᱞᱮᱠᱟ?
ᱦᱳᱭ ᱟᱹᱞᱤᱧ ᱦᱚᱸ ᱪᱟᱸᱫᱳ ᱵᱚᱸᱜᱟᱣᱟ ᱫᱟᱭᱟ ᱫᱩᱞᱟᱹᱲ ᱛᱮ ᱟᱯᱟ ᱛᱚ ᱛᱚ ᱢᱟᱱᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱤᱧᱟᱹ᱾
ᱟᱪᱷᱟ-ᱟᱪᱷᱟ ᱟᱨ ᱚᱲᱟᱜ ᱠᱚ ᱨᱮ ᱾
ᱚᱲᱟᱜ ᱠᱚ ᱨᱮ ᱦᱚᱸ ᱱᱟᱯᱟᱭ ᱫᱚ ᱱᱟᱯᱟᱭ ᱜᱮ ᱱᱟᱦᱟᱜ᱾
ᱟᱪᱷᱟ-ᱟᱪᱷᱟ ᱱᱟᱯᱟᱭ ᱛᱚᱦᱮ ᱞᱮ ᱠᱷᱟᱱ ᱜᱮ ᱱᱟᱯᱟᱭ
ᱮᱠᱫᱚᱢ, ᱛᱟᱦᱚᱞᱮ ᱜᱚᱝᱠᱮ ᱟᱯᱮ ᱥᱮᱡ ᱫᱟᱜ ᱡᱟᱹᱲᱤ ᱨᱮᱱᱟᱜ ᱠᱷᱚᱵᱚᱨ ᱪᱮᱫ?
ᱚᱻ ᱫᱟᱜ ᱡᱟᱹᱲᱤ, ᱫᱟᱜ ᱡᱟᱹᱲᱤ ᱫᱚ ᱜᱚᱝᱠᱮ ᱞᱟᱜᱟᱣ ᱫᱚ ᱞᱟᱜᱟᱣ ᱟᱠᱟᱱ ᱜᱮᱭᱟ ᱦᱟᱸᱜ ᱪᱮᱫ ᱞᱤᱧ ᱞᱟᱹᱭ ᱡᱮ ᱢᱟᱱᱮ ᱚᱱᱠᱟ ᱵᱷᱟᱵ ᱫᱚ ᱦᱟᱸᱜ ᱵᱟᱭ ᱫᱟᱜ ᱫᱟ ᱢᱟᱱᱮ ᱫᱤᱱ ᱦᱤᱞᱳᱜ ᱚᱱᱠᱟ ᱢᱟᱸᱡᱟᱱ ᱵᱮᱲᱟ ᱛᱚᱵᱮ ᱫᱟᱜ ᱟᱞᱮ ᱠᱟᱱᱟ ᱟᱫᱚ ᱚᱱᱟ ᱦᱚᱛᱮᱡ ᱛᱮ ᱫᱚᱢᱮ ᱡᱟᱹᱥᱛᱤ ᱜᱟᱱ ᱫᱚ ᱦᱟᱸᱜ ᱵᱟᱭ ᱛᱤᱸᱜᱩ ᱛᱟᱦᱮᱸ ᱫᱟᱲᱮ ᱭᱟᱜ ᱠᱟᱱᱟ ᱫᱟᱜ᱾ ᱢᱟᱱᱮ ᱡᱟᱦᱟᱸ ᱛᱤᱱᱟᱹᱜ ᱫᱟᱜ ᱮᱫᱟᱭ ᱡᱷᱚᱛᱚ ᱜᱮ ᱟᱸᱡᱮᱫ ᱪᱟᱵᱟᱜ ᱠᱟᱱᱟ ᱾
ᱚ ᱾ ᱛᱟᱦᱚᱞᱮ ᱨᱚᱦᱚᱭ ᱠᱚ ᱫᱚ ᱯᱮ ᱮᱦᱚᱵ ᱫᱟᱲᱮ ᱭᱟᱠᱟᱫᱼᱟ ᱥᱮ ᱵᱟᱝ?
ᱦᱳᱭ ᱜᱚᱝᱠᱮ ᱦᱟᱸᱜ ᱢᱟᱱᱮ ᱫᱚ ᱵᱟᱹᱭᱦᱟᱹᱲ ᱟᱥᱟ ᱛᱮᱵᱤᱱ ᱵᱩᱡᱽ ᱫᱟᱲᱮ ᱭᱟᱜ ᱠᱟᱱ ᱜᱮᱭᱟ ᱠᱟᱹᱴᱤᱡ ᱚᱫᱟ ᱚᱫᱟ ᱵᱷᱟᱵ ᱛᱟᱦᱮᱸ ᱠᱟᱱᱟ ᱟᱨ ᱡᱟᱦᱟᱸ ᱛᱤᱱᱟᱹᱜ ᱫᱟᱜ ᱠᱚ ᱡᱚᱛᱚ ᱵᱟᱹᱭᱦᱟᱹᱲ ᱥᱮᱫ ᱜᱮ ᱪᱟᱞᱟᱜ ᱟ ᱥᱮ ᱟᱫᱚ ᱚᱱᱟ ᱦᱚᱛᱮᱜ ᱛᱮ ᱵᱟᱹᱭᱦᱟᱹᱲ ᱫᱚ ᱦᱟᱸᱜ ᱞᱤᱧ ᱮᱦᱚᱵ ᱦᱟᱛᱟᱲ ᱠᱟᱜᱼᱟ᱾ ᱢᱟᱱᱮ ᱱᱚᱜᱼᱚᱭ ᱛᱮᱦᱤᱧ ᱜᱷᱟᱞᱚᱜ ᱯᱮᱫᱤᱱ ᱦᱩᱭᱩᱜ ᱠᱟᱱ ᱛᱟᱞᱤᱧᱟ ᱨᱚᱦᱚᱭ᱾
ᱟᱪᱷᱟ, ᱛᱟᱦᱚ ᱞᱮ ᱮᱦᱚᱵ ᱫᱚ ᱵᱮᱱ ᱮᱦᱚᱵ ᱟᱠᱟᱫ ᱜᱮ ᱭᱟ ᱵᱟᱝ ᱢᱟ?
ᱦᱳᱭ, ᱦᱳᱭ-ᱦᱳᱭ ᱮᱦᱚᱵ ᱫᱚᱞᱤᱧ ᱮᱦᱚᱵ ᱠᱟᱜ ᱜᱮᱭᱟ᱾ ᱟᱵᱮᱱ ᱜᱮ ᱛᱤᱱᱟᱹᱜ ᱥᱟᱺᱜᱤᱧ ᱵᱮᱱ ᱞᱟᱜᱟ ᱤᱫᱤ ᱠᱮᱫᱟ ᱪᱟᱥ ᱵᱟᱥ ᱠᱚ?
ᱞᱟᱜᱟ ᱫᱚ ᱮᱦᱚᱵ ᱦᱚᱸ ᱟᱹᱞᱤᱧ ᱦᱚᱸᱞᱤᱧ ᱮᱦᱚᱵ ᱫᱚᱞᱤᱧ ᱮᱦᱚᱵ ᱟᱠᱟᱫ ᱜᱮᱭᱟ ᱾ ᱟᱨ ᱚᱱᱟ ᱵᱩᱨᱩ ᱫᱷᱟᱨᱮ ᱥᱮᱫ ᱨᱮ ᱟᱨ ᱵᱟᱨ ᱭᱟ ᱯᱮᱭᱟ ᱜᱟᱱ ᱠᱷᱮᱛ ᱵᱟᱹᱠᱤ ᱢᱮᱱᱟᱜᱼᱟ ᱤᱱᱟᱹ ᱠᱷᱟᱱ ᱜᱮ ᱯᱩᱨᱟᱹᱣ ᱫᱚ ᱯᱩᱨᱟᱹᱣ ᱟᱠᱟᱱ ᱛᱟᱹᱞᱤᱧᱟ᱾
ᱟᱪᱷᱟ-ᱟᱪᱷᱟ ᱱᱟᱯᱟᱭ ᱠᱟᱛᱷᱟ ᱚᱱᱮ ᱪᱚ, ᱟᱫᱚ ᱟᱵᱚ ᱥᱟᱱᱛᱟᱲ ᱠᱚ ᱫᱚ ᱦᱮᱱᱟᱜ ᱠᱟᱜ ᱟ ᱛᱚ ᱦᱩᱲᱩ ᱫᱚ ᱦᱩᱭᱩᱜ, ᱦᱩᱭᱩᱜ ᱟᱨ ᱵᱟᱝ ᱦᱩᱭᱩᱜ ᱨᱚᱦᱚᱭ ᱫᱚᱵᱚ ᱨᱚᱦᱚᱭ ᱠᱟᱜᱼᱟ᱾
ᱮᱠᱫᱚᱢ-ᱮᱠᱫᱚᱢ᱾ ᱨᱚᱦᱚᱭ ᱫᱚ ᱨᱚᱦᱚᱭ ᱠᱟᱜ ᱜᱮ ᱦᱩᱭᱩᱜᱼᱟ ᱟᱫᱚ ᱪᱟᱸᱫᱳ ᱵᱚᱸᱜᱟ ᱪᱮᱫ ᱞᱮᱠᱟᱭ ᱫᱟᱭᱟᱢ ᱢᱟᱭᱟ ᱟᱵᱚᱱ ᱠᱟᱱᱟ ᱦᱟᱸᱜ᱾
ᱦᱳᱭ-ᱦᱳᱭ ᱟᱫᱚ ᱟᱵᱚ ᱫᱚ ᱡᱷᱚᱛᱚ ᱪᱟᱸᱫᱳ ᱩᱯᱚᱨ ᱜᱮ ᱥᱮ᱾ ᱦᱮᱸ ᱥᱮ ᱵᱟᱝ, ᱢᱟ ᱧᱮᱞ᱾ ᱠᱮᱫᱟ ᱵᱮᱱ ᱦᱟᱜ ᱫᱚ ᱢᱮ ᱦᱩᱲᱩ ᱦᱩᱭᱮᱱ ᱛᱟᱵᱮ ᱱᱟ ᱞᱮ ᱞᱮᱜᱮᱡ᱾ ᱟᱨ ᱟᱡᱠᱟ ᱜᱮ ᱟᱨᱮᱞ ᱜᱚᱫ ᱠᱮᱫᱟᱭ ᱡᱷᱚᱛᱚ ᱣᱟᱜ ᱪᱟᱵᱟᱭ ᱮᱱ ᱛᱟᱵᱮ ᱱᱟ᱾ ᱟᱨ ᱵᱟᱠᱷᱡ ᱧᱮᱞ ᱦᱮ ᱥᱮ ᱵᱟᱝ ᱟᱹᱨᱮᱞ ᱵᱟᱝ ᱨᱮᱦᱚ ᱦᱳᱭᱛᱚ ᱥᱟᱵ ᱠᱟᱜ ᱵᱮᱱ ᱟᱹᱰᱤ ᱪᱮᱨ ᱦᱟ ᱦᱩᱭᱮᱱ ᱛᱟᱵᱮ ᱱᱟ ᱦᱩᱲᱩ ᱤᱨ ᱜᱷᱚᱞᱴᱟᱣ ᱠᱮᱫᱟ ᱵᱮᱱ ᱟᱨ ᱮᱠᱫᱚᱢ ᱫᱟᱜ ᱨᱮ ᱡᱚᱵᱮ ᱜᱚᱫ ᱠᱟᱫᱟᱭ᱾ ᱡᱚᱛᱚ ᱟᱛᱩ ᱥᱮᱭᱚᱲ ᱤᱫᱤ ᱠᱮᱫ ᱛᱟᱵᱮ ᱱᱟ᱾
ᱮᱠᱫᱚᱢ-ᱮᱠᱫᱚᱢ ᱟᱫᱚ ᱪᱟᱸᱫᱚ ᱵᱚᱸᱜᱟ ᱜᱮ ᱪᱮᱫ ᱞᱮᱠᱟᱭ ᱠᱚᱭᱚᱜ ᱟᱵᱚᱱ ᱠᱟᱱᱟ ᱮᱱᱛᱮᱫ ᱱᱚᱣᱟ ᱨᱮᱸᱜᱮᱡ ᱡᱟᱞᱟ ᱨᱮ ᱡᱩᱫᱤ ᱵᱷᱟᱹᱜᱤ ᱴᱷᱤᱠ ᱮ ᱠᱚᱭᱚᱜ ᱟᱵᱚᱱ ᱠᱷᱟᱱ ᱜᱮ ᱱᱟᱯᱟᱭ ᱠᱚᱜᱼᱟ᱾
ᱦᱳᱭ ᱦᱳᱭ ᱚᱱᱟ ᱢᱟᱛᱚ ᱱᱟᱯᱟᱭ ᱠᱟᱛᱷᱟ ᱜᱮ᱾
ᱮᱠᱫᱚᱢ ᱜᱚᱝᱠᱮ
ᱚᱱᱟ ᱡᱚᱛᱚ ᱵᱷᱳᱨ ᱟᱵᱮᱱ ᱚᱲᱟᱜ ᱨᱮ ᱵᱟᱵᱮᱱ ᱤᱭᱟᱹᱭᱟ, ᱢᱩᱨᱟᱹᱭ ᱩᱛᱟᱹᱨ ᱮᱫ ᱛᱚ ᱛᱚ ᱵᱷᱳᱨ ᱟᱞᱚ ᱵᱮᱱ ᱤᱭᱟᱹᱭᱟ ᱥᱮ ᱱᱚᱣᱟ ᱦᱩᱲᱩ ᱟᱹᱞᱤᱧ ᱞᱤᱧ ᱧᱟᱢ ᱜᱮᱭᱟ᱾
ᱠᱤᱱᱛᱩ ᱪᱮᱥᱴᱟ ᱫᱚ ᱪᱮᱥᱴᱟ ᱠᱟᱜ ᱞᱟᱜᱟᱣ ᱵᱚᱱᱟ ᱥᱮ
ᱮᱠᱫᱚᱢ ᱮᱠᱫᱚᱢ ᱢᱟᱱᱮ ᱩᱱᱟᱹᱜ ᱜᱷᱟᱹᱲᱤᱡ ᱫᱚ ᱪᱤᱱᱛᱟᱹ ᱫᱚ ᱱᱟᱦᱟᱜ ᱵᱟᱝ ᱪᱟᱵᱟᱜ ᱠᱟᱱ ᱛᱟᱵᱚᱱ ᱜᱮᱭᱟ ᱪᱤᱱᱛᱟᱹ ᱫᱚ ᱛᱟᱦᱮᱱ ᱜᱮᱭᱟ᱾
ᱦᱩᱸ ᱦᱳᱭ ᱦᱳᱭ ᱦᱳᱭ ᱛᱟᱦᱚᱞᱮ ᱜᱚᱝᱠᱮ ᱟᱹᱞᱤᱧ ᱞᱤᱧ ᱢᱮᱱᱮᱫ ᱛᱟᱦᱮᱸᱫ ᱡᱮ ᱟᱞᱮᱥᱮᱫ ᱫᱚ ᱢᱟᱱᱮ ᱢᱤᱫ ᱨᱚᱠᱚᱢ ᱟᱹᱨᱤ ᱪᱟᱹᱞᱤ ᱦᱮᱱᱟᱜ ᱠᱟᱜ-ᱟ ᱮᱱᱛᱮᱫ ᱢᱟᱱᱮ ᱚᱱᱟ ᱪᱟᱥᱵᱟᱥ ᱥᱟᱛᱮ
ᱪᱮᱫ ᱞᱮᱠᱟᱱ ᱟᱹᱨᱤᱪᱟᱹᱞᱤ ᱜᱚᱝᱠᱮ?
ᱢᱟᱱᱮ ᱡᱮ ᱫᱤᱱ ᱫᱚᱞᱮ ᱮᱦᱚᱵᱟ ᱮᱱᱛᱮᱫ ᱥᱮᱫᱤᱱ ᱫᱚᱞᱮ ᱢᱮᱛᱟᱜ-ᱟ ᱯᱟᱸᱪ ᱟᱴᱤ ᱥᱮ ᱢᱚᱬᱮ ᱟᱴᱤ ᱮᱱᱛᱮ ᱟᱨ ᱥᱮᱫᱤᱱ ᱫᱚ ᱛᱮ ᱚᱲᱟᱜ ᱨᱮ ᱥᱤᱢ ᱠᱚᱠᱚ ᱛᱟᱦᱮᱱ ᱠᱷᱟᱡ ᱢᱟᱱᱮ ᱥᱤᱢ ᱡᱤᱞ ᱫᱟ ᱡᱤᱞ ᱫᱟᱠᱟ ᱛᱮ ᱡᱚᱢ ᱟ ᱮᱱᱛᱮ᱾ ᱟᱨ ᱡᱮᱫᱤᱱ ᱞᱮ ᱢᱩᱪᱟᱹᱫᱟ ᱟᱨ ᱥᱮᱫᱤᱱ ᱫᱚ ᱦᱟᱸᱜ ᱤᱭᱟᱹᱞ ᱞᱮ ᱢᱮᱛᱟᱜ-ᱟ ᱦᱟᱞᱫᱩᱣᱟᱱᱤ ᱥᱮᱫᱤᱱ ᱦᱚᱸ ᱜᱚᱝᱠᱮ ᱚᱱᱮ ᱚᱱᱠᱟ ᱜᱮ ᱟᱫᱚ ᱟᱯᱮ ᱫᱤᱥᱚᱢ ᱥᱮᱫ ᱫᱚ ᱚᱱᱟ ᱠᱚᱫᱚ ᱯᱮ ᱢᱟᱱᱟᱣ ᱵᱟᱛᱟᱣᱟ ᱥᱮ ᱵᱟᱝ
ᱦᱳᱭ ᱜᱚᱝᱠᱮ ᱚᱱᱟ ᱫᱚ ᱢᱟᱱᱟᱣ ᱫᱚ ᱢᱟᱱᱟᱣ ᱵᱟᱛᱟᱣ ᱜᱮ᱾ ᱟ, ᱸ ᱟᱸᱡᱚᱢ ᱵᱟᱲᱟᱣ ᱠᱟᱱ ᱜᱮᱭᱟ ᱟᱹᱰᱤ ᱢᱟᱱᱮ ᱟᱹᱰᱤ ᱥᱮᱫᱟᱭ ᱠᱷᱚᱱᱟᱜ ᱥᱮ ᱦᱟᱯᱲᱟᱢ ᱠᱚᱣᱟᱜ ᱱᱚᱣᱟ ᱟᱹᱨᱤ ᱫᱚ ᱦᱮᱣ ᱦᱤᱡᱩᱜ ᱠᱟᱱ, ᱜᱮᱭᱟ ᱟᱫᱚ ᱚᱱᱟ ᱠᱚ ᱧᱮᱞ ᱥᱮᱬᱟ ᱵᱟᱲᱟ ᱠᱟᱛᱮᱫ ᱜᱮ ᱱᱮ ᱦᱚᱲ ᱦᱚᱸ ᱚᱱᱟ ᱠᱚᱫᱚ ᱢᱟᱱᱟᱣ ᱵᱟᱛᱟᱣ ᱦᱩᱭᱩᱜ ᱜᱮᱭᱟ ᱢᱟᱱᱟᱣ ᱵᱟᱛᱟᱣ᱾ ᱛᱟᱣ ᱫᱚ
ᱟᱪᱪᱷᱟ ᱟᱪᱪᱷᱟ ᱟᱪᱪᱷᱟ ᱵᱟᱝ ᱵᱟᱝ ᱱᱚᱣᱟ ᱫᱚ ᱮᱱᱛᱮᱫ ᱟᱵᱚ ᱥᱟᱱᱛᱟᱲ ᱠᱚᱣᱟᱜ ᱫᱚ ᱟᱹᱰᱤ ᱢᱟᱨᱟᱝ ᱠᱟᱹᱢᱤ ᱠᱟᱱᱟ ᱥᱮ
ᱮᱠᱫᱚᱢ ᱜᱚᱝᱠᱮ
ᱟᱵᱚ ᱫᱚ ᱱᱚᱣᱟ ᱫᱚ ᱠᱟᱹᱢᱤ ᱢᱮᱱ ᱛᱮᱫᱚ ᱧᱮᱞ ᱞᱮᱠᱷᱟᱱ ᱫᱚ ᱵᱟᱭ ᱜᱟᱱᱚᱜ-ᱟ ᱱᱚᱣᱟ ᱫᱚ ᱟᱵᱚᱣᱟᱜ ᱢᱤᱫᱴᱤᱡ ᱫᱟᱭᱤᱛᱛᱚ
ᱮᱠᱫᱚᱢ
ᱟᱵᱚ ᱫᱚ ᱢᱟᱱᱮ ᱡᱮ ᱛᱟᱲᱟ ᱛᱟᱲᱤ ᱵᱚᱱ ᱯᱩᱨᱟᱹᱣ-ᱟ ᱚᱱᱟ ᱫᱚ ᱵᱟᱝ ᱥᱮ ᱟᱵᱚ ᱫᱚ ᱱᱚᱣᱟ ᱛᱟᱞᱟᱨᱮ ᱟᱨᱚ ᱮᱱᱮᱡ ᱥᱮᱨᱮᱧ ᱦᱚᱸ ᱢᱮᱱᱟᱜ ᱛᱟᱵᱚᱱᱟ ᱱᱮᱛᱟᱨ ᱫᱚ ᱦᱟᱸᱜ ᱩᱱᱟᱹᱜ ᱫᱚ ᱵᱟᱝ ᱠᱚ ᱚᱱᱠᱟᱭᱟ ᱱᱮᱛᱟᱨ ᱫᱚ ᱦᱳᱭᱛᱳ ᱯᱚᱭᱥᱟ ᱫᱤᱭᱮ ᱢᱩᱱᱤᱥ ᱠᱚᱠᱚ ᱧᱟᱢᱮᱫ ᱠᱚᱣᱟ ᱥᱮ ᱚᱠᱟᱞᱮᱠᱟ ᱵᱚᱦᱩ ᱨᱚᱠᱚᱢ ᱟᱹᱰᱤ ᱟᱭᱢᱟ ᱨᱚᱠᱚᱢ ᱡᱤᱱᱤᱥ ᱠᱚ ᱦᱮᱱᱟᱜ ᱠᱟ ᱟᱜ ᱵᱟᱠᱟ ᱫᱚ ᱞᱟᱦᱟ ᱛᱮ ᱫᱚ ᱠᱚ ᱞᱟᱹᱭ ᱟ ᱮᱱᱮᱡ ᱮᱱᱮᱡ ᱱᱤ ᱢᱟᱱᱮ ᱮᱱᱮᱡ ᱮᱱᱮᱡ ᱛᱮ ᱞᱤᱧ ᱞᱮᱭ ᱫᱟ ᱜᱚᱢᱠᱮ ᱠᱟᱹᱢᱤ ᱠᱟᱹᱢᱤ ᱛᱮᱦᱚᱸ ᱠᱚ ᱮᱱᱮᱡ ᱥᱮᱨᱮᱧ ᱡᱚᱝ ᱠᱟᱱ ᱛᱟᱦᱮᱸᱫ
ᱮᱠᱫᱚᱢ, ᱱᱚᱣᱟ ᱫᱚ ᱟᱵᱚᱣᱟᱜ ᱟᱹᱰᱤ ᱢᱟᱱᱮ ᱨᱚᱦᱚᱭ ᱥᱮ ᱡᱟᱦᱟᱱᱟᱜ ᱠᱟᱹᱢᱤ ᱟᱵᱚ ᱪᱟᱹᱥᱤ ᱦᱚᱯᱚᱱ ᱴᱷᱮᱱ ᱫᱚ ᱟᱹᱰᱤ ᱨᱟᱹᱥᱠᱟᱹ ᱨᱮᱱᱟᱜ ᱠᱟᱛᱷᱟ ᱠᱟᱱ ᱛᱟᱵᱚᱱᱟ ᱟᱹᱰᱤ ᱜᱚᱨᱚᱵ ᱨᱮᱱᱟᱜ ᱠᱟᱛᱷᱟ ᱠᱟᱱ ᱛᱟᱵᱚᱱᱟ ᱛᱚ, ᱚᱱᱟ ᱨᱟᱹᱥᱠᱟᱹ ᱨᱟᱹᱥᱠᱟᱹ ᱟᱴᱠᱟᱨ ᱞᱟᱹᱜᱤᱫ ᱛᱮᱜᱮ ᱟᱹᱰᱤ ᱜᱟᱱ ᱦᱚᱲ ᱢᱟᱱᱮ ᱟᱸᱡᱚᱢ ᱠᱟᱫ ᱠᱚᱣᱟ ᱞᱤᱧ ᱱᱮᱛᱟᱨ ᱫᱚ ᱱᱟᱦᱟᱜ ᱩᱱᱟᱹᱜ ᱜᱟᱱ ᱫᱚ ᱵᱟᱹᱞᱤᱧ ᱧᱮᱞ ᱧᱟᱢ ᱵᱟᱲᱟ ᱠᱟᱜ-ᱟ᱾ ᱡᱮ ᱦᱮᱸ ᱨᱟᱹᱥᱠᱟᱹᱛᱮ ᱟᱹᱰᱤ ᱜᱟᱱ ᱠᱚ ᱥᱮᱨᱮᱧ ᱡᱚᱝ ᱠᱟᱱ ᱛᱟᱦᱮᱸ ᱠᱟᱱᱟ
ᱦᱳᱭ ᱦᱳᱭ ᱦᱳᱭ
ᱨᱟᱹᱥᱠᱟᱹ ᱟᱴᱠᱟᱨ ᱞᱟᱹᱜᱤᱫ ᱛᱮ᱾
ᱦᱳᱭ ᱦᱳᱭ ᱵᱟᱝ ᱵᱟ ᱚᱱᱟ ᱦᱳᱭ ᱞᱟᱹᱭ ᱵᱤᱱ ᱞᱟᱹᱭ ᱞᱮᱵᱮᱱ ᱢᱟ
ᱟᱫᱚ ᱱᱮᱛᱟᱨ ᱫᱚ ᱜᱚᱝᱠᱮ ᱱᱚᱣᱟ ᱟᱞᱮ ᱟᱛᱩ ᱴᱚᱞᱟ ᱯᱟᱲᱟ ᱠᱚᱨᱮᱱ ᱦᱚᱲ ᱫᱚ ᱱᱟᱦᱟᱜ ᱚᱱᱠᱟ ᱫᱚ ᱵᱟᱹᱞᱤᱧ ᱧᱮᱞ ᱧᱟᱢ ᱵᱟᱲᱟ ᱠᱟᱣ-ᱟ ᱛᱚᱵᱮ ᱥᱟᱱᱟᱢ ᱪᱟᱹᱥᱤ ᱦᱚᱯᱚᱱ ᱠᱚᱴᱷᱮᱱ ᱢᱟᱱᱮ ᱨᱟᱹᱥᱠᱟᱹ ᱩᱱᱠᱩᱣᱟᱜ ᱢᱮᱫᱦᱟ ᱨᱮ ᱨᱟᱹᱥᱠᱟᱹ, ᱚᱱᱟ ᱫᱚ ᱞᱤᱧ ᱧᱮᱧᱟᱢ ᱵᱟᱲᱟ ᱟᱠᱟᱫ ᱜᱮᱭᱟ᱾
ᱟᱪᱪᱷᱟ ᱟᱪᱪᱷᱟ ᱾ ᱚᱱᱟ ᱦᱚᱸ ᱟᱹᱰᱤ ᱱᱟᱯᱟᱭ ᱠᱟᱛᱷᱟ ᱠᱟᱱ ᱜᱮᱭᱟ᱾
ᱦᱮᱸ ᱟᱨ ᱟᱯᱮ ᱥᱮᱫ ᱫᱚ ᱜᱚᱝ ᱠᱮ ᱚᱱᱠᱟ ᱮᱠᱷᱚᱱᱳ ᱚᱱᱠᱟᱱᱟᱜ ᱟᱹᱨᱤᱪᱟᱹᱞᱤ ᱥᱮ ᱯᱨᱚᱛᱷᱟ ᱢᱮᱱᱟᱜᱼᱟ, ᱪᱟᱞᱟᱣ ᱦᱤᱡᱩᱜ ᱠᱟᱱ ᱜᱮᱭᱟ ᱥᱮ ᱪᱮᱫ ᱜᱚᱝᱠᱮ?
ᱵᱟ ᱟᱫᱚ ᱚᱱᱟ ᱤᱭᱟᱹ ᱠᱚᱫᱚ ᱦᱟᱸᱜ ᱪᱟᱞᱟᱣ ᱦᱤᱡᱩᱜ ᱠᱟᱱ ᱜᱮᱭᱟ, ᱦᱟᱞ ᱫᱩᱵᱟᱹᱱᱤ ᱠᱚ ᱥᱮ ᱢᱚᱬᱮ ᱟᱴᱤ ᱠᱚ ᱠᱤᱱᱛᱩ ᱜᱚᱝᱠᱮ ᱢᱟᱱᱮ ᱟᱞᱮ ᱫᱤᱥᱚᱢ ᱨᱮᱫᱚ ᱩᱱᱟᱹᱜ ᱮᱱᱮᱡ ᱥᱮᱨᱮᱧ ᱛᱮᱫᱚ ᱵᱟᱠᱚ ᱩᱰᱩᱚᱝ ᱟ ᱛᱚ ᱦᱟᱸᱜ, ᱟᱫᱚ ᱚᱱᱟ ᱛᱮ ᱩᱱᱟᱹᱜ ᱫᱚ ᱵᱟᱠᱚ ᱵᱟᱲᱟᱭᱟ᱾ ᱟᱫᱚ ᱡᱟᱦᱟᱸ ᱡᱟᱦᱟᱸ ᱛᱤᱱᱟᱹᱜ ᱵᱟᱲᱟᱭ ᱛᱟᱦᱮᱱ ᱡᱮ ᱟᱵᱚ ᱥᱟᱱᱛᱟᱲ ᱥᱟᱶᱛᱟ ᱨᱮ ᱫᱚᱝ ᱮᱱᱮᱡ ᱥᱮᱨᱮᱧ ᱢᱮᱱᱟᱜᱼᱟ, ᱥᱮ ᱞᱟᱜᱽᱲᱮ ᱮᱱᱮᱡ ᱥᱮᱨᱮᱧ ᱢᱮᱱᱟᱜᱼᱟ ᱥᱮ ᱯᱟᱛᱟ ᱮᱱᱮᱡ ᱥᱮᱨᱮᱧ ᱢᱮᱱᱟᱜᱼᱟ᱾ ᱱᱚᱣᱟ ᱠᱚᱫᱚ ᱦᱟᱸᱜ ᱮᱱᱛᱮᱫ ᱵᱳᱭ ᱠᱚ ᱛᱟᱞᱟ ᱛᱮᱜᱮ ᱠᱚ ᱵᱩᱡᱷᱟᱹᱣ ᱧᱟᱢ ᱠᱟᱜᱼᱟ, ᱥᱮ ᱱᱤᱛᱚᱜ ᱡᱟᱦᱟᱸ ᱥᱳᱥᱟᱞ ᱢᱤᱰᱤᱭᱟ ᱨᱮ ᱧᱮᱞᱚᱜ ᱠᱟᱱ ᱚᱱᱟ ᱠᱚ ᱛᱟᱞᱟ ᱛᱮᱜᱮ ᱠᱚ ᱵᱩᱡᱷᱟᱹᱣ ᱠᱟᱜᱼᱟ ᱵᱟᱠᱷᱟᱡ ᱫᱚ ᱛᱟᱦᱚᱞᱮ ᱱᱚᱣᱟ ᱠᱚᱨᱮ ᱫᱚ ᱚᱱᱠᱟ ᱫᱚ ᱯᱨᱚᱪᱚᱞᱤᱛᱚ ᱫᱚ ᱦᱟᱸᱜ ᱵᱟᱹᱱᱩᱜ ᱠᱟᱜᱼᱟ ᱾
ᱳ ᱟᱪᱪᱷᱟ ᱦᱳᱭ ᱦᱳᱭ ᱾ ᱛᱟᱦᱚᱞᱮ ᱜᱚᱝᱠᱮ ᱟᱯᱮ ᱫᱚ ᱢᱟᱱᱮ ᱜᱚᱴᱟ ᱯᱩᱨᱟᱹ ᱵᱚᱪᱷᱚᱨ ᱴᱟᱜ ᱨᱮ ᱛᱤᱱᱟᱹᱜ ᱵᱟᱨ ᱯᱮ ᱨᱚᱦᱚᱭ ᱜᱮᱭᱟ?
ᱟᱞᱮ ᱫᱚ ᱜᱚᱢᱠᱮ ᱢᱟᱱᱮ ᱡᱚᱛᱚ ᱠᱷᱮᱛ ᱫᱚ ᱦᱟᱸᱜ ᱚᱱᱠᱟ ᱫᱚ ᱵᱟᱭ ᱫᱟᱜ ᱟᱭ ᱛᱚ ᱠᱤᱱᱛᱩ ᱠᱤᱪᱷᱩ ᱜᱮᱞᱟᱝ ᱠᱷᱮᱛ ᱦᱮᱱᱟᱜ ᱠᱟᱜᱼᱟ, ᱢᱚᱴᱟᱢᱩᱴᱤ ᱯᱮ ᱯᱩᱱ ᱵᱤᱜᱟᱹ ᱯᱮ ᱯᱩᱱ ᱵᱤᱜᱷᱟᱹ ᱜᱟᱱ ᱦᱩᱭᱩᱜᱼᱟ ᱟᱛᱮ ᱚᱱᱟ ᱠᱚ ᱠᱷᱮᱛ ᱫᱚ ᱮᱱᱛᱮᱜ ᱥᱮᱨᱢᱟ ᱨᱮ ᱵᱟᱨ ᱫᱷᱟᱣ ᱞᱮ ᱨᱚᱦᱚᱭᱟ ᱾
ᱟᱪᱪᱷᱟ ᱟᱪᱪᱷᱟ ᱾
ᱟᱨ ᱚᱱᱟ ᱡᱟ ᱟᱨ ᱡᱟᱦᱟᱸ ᱮᱴᱟᱜ ᱠᱷᱮᱛ ᱠᱚ ᱢᱮᱱᱟᱜ ᱠᱟᱜ ᱠᱚᱣᱟ ᱮᱱᱛᱮ ᱜᱷᱩᱴᱩ ᱠᱚᱨᱮ ᱚᱱᱟ ᱵᱚᱫᱚᱞ ᱛᱮ ᱚᱱᱟ ᱜᱟᱹᱰᱭᱟᱹ ᱨᱮᱭᱟᱜ ᱫᱟᱜ ᱟᱨᱮᱡ ᱟᱨᱮᱡ ᱵᱟᱲᱟ ᱠᱟᱛᱮᱫ ᱜᱮ ᱤᱱᱟᱹ ᱟᱹᱞᱩ ᱠᱚ ᱪᱟᱥ ᱵᱟᱲᱟᱭ ᱦᱩᱭᱩᱜᱼᱟ ᱠᱟᱹᱴᱤᱡ, ᱟᱨᱚ ᱚᱱᱟ ᱮᱴᱟᱜ ᱥᱚᱵᱽᱡᱤ ᱠᱚᱛᱮᱜ
ᱟᱪᱪᱷᱟ ᱟᱪᱪᱷᱟ ᱦᱳᱭ ᱦᱳᱭ ᱦᱳᱭ ᱚᱱᱟ ᱫᱟᱜ ᱜᱮᱛᱚ ᱪᱟᱥ ᱟᱵᱟᱫᱽ ᱨᱮᱱᱟᱜ ᱫᱚ ᱢᱟᱨᱟᱝ ᱮᱱᱛᱮᱫ ᱢᱤᱫᱴᱮᱱ ᱢᱟᱨᱟᱝ ᱡᱤᱱᱤᱥ ᱠᱟᱱᱟ᱾ ᱫᱟᱜ ᱡᱟᱹᱲᱤ ᱥᱮ ᱫᱟᱜ ᱨᱮᱱᱟᱜ ᱵᱮᱵᱚᱥᱛᱷᱟ ᱠᱚ ᱴᱷᱤᱠ ᱴᱷᱟᱠ ᱛᱟᱦᱮᱸ ᱞᱮᱱᱠᱷᱟᱱ ᱥᱟᱱᱟᱢ ᱞᱮᱠᱟᱱᱟᱜ ᱪᱟᱥ ᱜᱮ ᱟᱹᱰᱤ ᱱᱟ ᱯᱟᱭ ᱫᱷᱟᱨᱟ ᱛᱮ ᱦᱩᱭ ᱥᱟᱹᱛ ᱜᱮᱭᱟ᱾ ᱟᱫᱚ ᱟᱨ ᱟᱞᱮ ᱥᱮᱫ ᱫᱚ ᱱᱟᱦᱟᱜ ᱚᱱᱠᱟ ᱪᱮᱫ ᱠᱚ ᱢᱮᱱᱟ ᱮᱴᱟᱜ ᱫᱟᱜ ᱫᱚ ᱥᱩᱫᱷᱩ ᱥᱮᱨᱢᱟ ᱡᱟᱹᱲᱤ ᱫᱟᱜ ᱵᱚᱨᱥᱟ ᱜᱮ ᱪᱟᱥ ᱠᱟᱹᱢᱤ ᱛᱟᱞᱮ ᱫᱚ ᱾ ᱚᱱᱠᱟ ᱯᱟᱢᱯ ᱥᱮ ᱥᱮᱞᱚ ᱥᱮ ᱚᱱᱠᱟ ᱢᱟᱨᱟᱝ ᱢᱟᱨᱟᱝ ᱜᱟᱹᱰᱭᱟᱹ ᱠᱚᱦᱚᱸ ᱫᱚ ᱱᱟᱦᱟᱜ ᱵᱟᱹᱱᱩᱜ ᱛᱟᱞᱮᱭᱟ ᱾ ᱥᱩᱫᱷᱩ ᱫᱟᱜ ᱡᱟᱹᱲᱤ ᱵᱷᱚᱨᱥᱟ ᱜᱮ ᱟᱞᱮ ᱫᱚ ᱾
ᱟᱪᱪᱷᱟ ᱟᱪᱪᱷᱟ ᱚᱱᱟ ᱦᱚᱸ
ᱟᱫᱚ ᱚᱱᱟ ᱜᱮᱦᱚᱸ ᱡᱩᱫᱤ ᱱᱟᱯᱟᱭ ᱫᱷᱟᱨᱟ ᱦᱩᱭᱩᱜᱼᱟ᱾ ᱛᱟᱦᱚᱞᱮ ᱚᱱᱟ ᱵᱷᱚᱨᱥᱟ ᱜᱮᱞᱮ ᱪᱟᱥ ᱟᱵᱟᱫᱽ ᱜᱮᱭᱟ᱾
ᱟᱪᱪᱷᱟ ᱟᱪᱪᱷᱟ ᱾
ᱟᱨ ᱜᱚᱢᱠᱮ ᱟᱯᱮ ᱥᱮᱫ? ᱦᱮᱸ ᱜᱚᱢᱠᱮ
ᱢᱮᱱᱮᱫ ᱫᱟᱞᱤᱧ ᱱᱮᱛᱟᱨ ᱫᱚ ᱜᱚᱝᱠᱮ ᱥᱚᱨᱠᱟᱨ ᱠᱷᱚᱡ ᱞᱟᱹᱴᱩ ᱞᱟᱹᱴᱩ ᱵᱟᱸᱫᱷ ᱠᱚᱠᱚ ᱵᱮᱱᱟᱣ ᱟᱠ ᱠᱟᱱᱟ ᱟᱯᱮ ᱥᱮᱫ ᱫᱚ ᱵᱟᱠᱚ ᱵᱮᱱᱟᱣ ᱠᱟᱜᱼᱟ?
ᱩᱱᱟᱹᱜ ᱫᱷᱟᱨᱟ ᱫᱚ ᱜᱚᱢᱠᱮ ᱱᱚᱛᱮ ᱫᱚ ᱦᱟᱸᱜ ᱵᱟᱝ ᱧᱮᱞ ᱧᱟᱢ ᱟᱠᱟᱱᱟ ᱡᱮ ᱥᱚᱨᱠᱟᱨ ᱠᱷᱚᱱ ᱫᱚ ᱩᱱᱟᱹᱜ ᱵᱷᱟᱜᱤ ᱴᱷᱤᱠ ᱫᱚ ᱵᱟᱭ ᱮᱢ ᱟᱠᱟᱫ ᱞᱮᱭᱟ ᱮᱢ ᱫᱚ ᱾
ᱟᱪᱪᱷᱟ ᱟᱪᱪᱷᱟ ᱟᱪᱪᱷᱟ ᱟᱫᱚ ᱫᱤᱱ ᱫᱤᱱ ᱛᱮ ᱦᱟᱸᱜ ᱥᱮᱴᱮᱨᱚᱜᱼᱟ, ᱦᱳᱭ ᱛᱚ ᱦᱚᱭᱛᱳ ᱟᱯᱮ ᱫᱚᱯᱮ ᱛᱟᱭᱚᱢ ᱧᱚᱜ ᱠᱟᱱᱟ ᱾
ᱦᱳᱭ ᱦᱳᱭ ᱠᱟᱹᱴᱤᱡ ᱛᱟᱭᱱᱚᱢ ᱧᱚᱜ ᱟᱠᱟᱱ ᱜᱮᱭᱟᱞᱮ
ᱟᱞᱮ ᱥᱮᱫ ᱫᱚ ᱦᱟᱸᱜ ᱱᱚᱜᱼᱚᱭ ᱵᱮᱱᱟᱣ ᱠᱟᱜ ᱜᱮᱭᱟ ᱠᱚ ᱢᱟᱱᱮ ᱡᱟᱦᱟ ᱛᱤᱱᱟᱹᱜ ᱰᱷᱤᱯᱤ ᱰᱷᱤᱯᱤ ᱧᱚᱜ ᱨᱮ ᱢᱟᱱᱮ ᱪᱟᱥ ᱟᱵᱟᱫ ᱜᱟᱱᱚᱜ ᱞᱮᱠᱟ, ᱚᱱᱠᱟ ᱫᱚ ᱥᱚᱨᱠᱟᱨ ᱠᱚᱨᱮ ᱢᱟᱨᱟᱝ ᱢᱟᱨᱟᱝ ᱵᱟᱸᱫᱷ ᱠᱚ ᱵᱮᱱᱟᱣ ᱠᱟᱜ ᱞᱮᱭᱟ ᱾
ᱚ ᱟᱪᱪᱷᱟ ᱟᱪᱪᱷᱟ ᱾
ᱟᱪᱪᱷᱟ ᱟᱪᱪᱷᱟ ᱛᱟᱦᱞᱮ ᱜᱚᱝᱠᱮ ᱞᱟᱹᱭᱮᱫ ᱛᱟᱦᱮᱸᱞᱤᱧ ᱡᱮ ᱟᱞᱮ ᱥᱮᱫ ᱫᱚ ᱟᱨᱦᱚ ᱢᱮᱱᱟᱜ ᱟᱠᱟᱫ ᱡᱮ ᱦᱩᱲᱩ ᱤᱨ ᱥᱟᱹᱛ ᱠᱟᱛᱮᱫ
ᱦᱩᱸ,
ᱢᱟᱱᱮ ᱵᱚᱸᱜᱟ ᱠᱚ ᱨᱟᱠᱟᱵ ᱠᱚᱣᱟ ᱮᱱᱛᱮᱫ ᱢᱟᱱᱮ ᱯᱮ ᱜᱟᱹᱪᱷᱤ ᱦᱩᱲᱩ ᱵᱮᱱ ᱥᱟᱨᱮᱡ ᱫᱚᱦᱚ ᱦᱚᱴᱚ ᱠᱟᱜᱼᱟ
ᱟᱨ ᱡᱮᱫᱤᱱ ᱵᱮᱱ ᱢᱩᱪᱟᱹᱫᱟ ᱮᱱᱛᱮᱫ ᱦᱩᱲᱩ ᱮᱱᱛᱮᱫ ᱠᱷᱟᱹᱨᱟᱹᱭ ᱛᱮᱵᱮᱱ ᱨᱟᱠᱟᱵ ᱢᱩᱪᱟᱹᱫᱟ ᱮᱱᱛᱮᱫ, ᱛᱟᱨᱯᱚᱨᱮ ᱚᱱᱟ ᱛᱮ ᱜᱟᱹᱪᱷᱤ ᱦᱩᱲᱩ ᱤᱨ ᱠᱟᱛᱮᱫ ᱚᱲᱟᱜ ᱛᱮᱵᱮᱱ ᱤᱫᱤᱭᱟ ᱟᱨ ᱮᱱᱦᱤᱞᱳᱜ ᱦᱚᱸ ᱜᱚᱢᱠᱮ ᱯᱤᱴᱷᱟᱹ ᱞᱟᱴᱷᱟ ᱠᱟᱛᱮᱫ ᱠᱚ ᱡᱚᱢᱟ ᱮ
ᱟᱫᱚ ᱚᱱᱟ ᱫᱚ ᱵᱚᱸᱜᱟ ᱨᱟᱠᱟᱵ ᱠᱚ ᱢᱮᱛᱟᱜ ᱮᱱᱛᱮ, ᱟᱫᱚ ᱟᱯᱮ ᱥᱮᱫ ᱫᱚ ᱚᱱᱟ ᱟᱹᱨᱤᱪᱟᱹᱞᱤ ᱠᱚᱫᱚ ᱢᱮᱱᱟᱜ ᱥᱮ ᱵᱟᱹᱱᱩᱜᱼᱟ ᱜᱚᱝᱠᱮ?
ᱦᱮᱸ ᱜᱚᱝᱠᱮ, ᱟᱞᱮ ᱥᱮᱫ ᱦᱚᱸ ᱚᱱᱟ ᱟᱹᱨᱤᱪᱟᱹᱞᱤ ᱫᱚ ᱮᱠᱷᱚᱱ ᱢᱮᱱᱟᱜ ᱫᱚ ᱢᱮᱱᱟᱜ ᱜᱮᱭᱟ, ᱡᱮ ᱵᱟᱝᱢᱟ ᱦᱩᱲᱩ ᱤᱨ ᱛᱟᱭᱱᱚᱢ ᱯᱚᱨ ᱚᱱᱠᱟ ᱯᱮ ᱜᱟᱹᱪᱷᱤ ᱦᱩᱲᱩ ᱫᱚ ᱡᱟᱦᱟᱸᱴᱟᱜ ᱢᱤᱫᱴᱟᱝ ᱠᱷᱮᱛ ᱨᱮᱠᱚ ᱵᱟᱹᱜᱤ ᱦᱚᱴᱚᱣᱟᱜᱼᱟ, ᱟᱨ ᱦᱩᱲᱩ ᱠᱚ ᱮᱠᱟᱞ ᱨᱟᱠᱟᱵ ᱵᱟᱲᱟ ᱠᱟᱛᱮ ᱥᱮ ᱯᱟᱞᱚᱭ ᱵᱟᱲᱟ ᱠᱟᱛᱮᱜ ᱡᱟᱦᱟᱸ ᱞᱮᱠᱟᱱ ᱚᱱᱟ ᱟᱞᱮ ᱥᱮᱫ ᱫᱚ ᱚᱱᱟ ᱪᱮᱫ ᱠᱚ ᱢᱮᱱᱟ ᱵᱨᱤᱦᱚᱥᱯᱚᱛᱤᱵᱟᱨ ᱞᱮᱠᱟᱱ ᱢᱟᱱᱮ ᱡᱟᱦᱟᱸ ᱵᱚᱱ ᱢᱮ ᱛᱟᱜ ᱠᱟᱱᱟᱵᱚ ᱜᱩᱨᱩ ᱵᱟᱨ,
ᱟᱪᱪᱷᱟ ᱟᱪᱪᱷᱟ ᱾
ᱮᱱ ᱦᱤᱞᱳᱜ ᱞᱮᱠᱟᱱ ᱫᱤᱱ ᱨᱮ ᱮᱸ ᱵᱚᱸᱜᱟ ᱨᱟᱠᱟᱵ ᱫᱚᱞᱮ ᱪᱟᱞᱟᱜ ᱜᱮᱭᱟ, ᱟᱹᱞᱤᱧ ᱦᱚᱸ ᱠᱟᱹᱴᱤᱡ ᱨᱮ ᱟᱹᱞᱤᱧ ᱨᱮᱱ ᱡᱟᱦᱟᱸᱭ ᱮ ᱢᱟᱱᱮ ᱟ ᱫᱟᱫᱩᱭ ᱦᱩᱭᱩᱜ ᱫᱟᱫᱩ ᱥᱚᱢᱯᱚᱨᱠᱚ ᱵᱟᱵᱟᱭᱤᱡ ᱵᱟᱵᱟ,
ᱟᱪᱪᱷᱟ ᱟᱪᱪᱷᱟ ᱾
ᱩᱱᱤ ᱥᱟᱶᱛᱮᱞᱤᱧ ᱪᱟᱞᱟᱣ ᱵᱟᱲᱟ ᱟᱠᱟᱱ ᱜᱮᱭᱟ, ᱟᱨᱞᱤᱧ ᱟ ᱜᱩ ᱵᱟᱲᱟ ᱟᱠᱟᱫ ᱠᱚᱜᱮᱭᱟ ᱟᱨ ᱱᱤᱛ ᱟ ᱱᱤᱛ ᱱᱮᱛᱟᱨ ᱫᱚ ᱟᱫᱚ ᱵᱟᱵᱟᱭ ᱪᱟᱞᱟᱜ ᱜᱮᱭᱟ ᱾
ᱟᱪᱪᱷᱟ ᱟᱪᱪᱷᱟ ᱾
ᱟᱫᱚ ᱦᱟᱸᱜ ᱟᱸ ᱱᱤᱭᱚᱢ ᱫᱷᱟᱨᱟ ᱫᱚ ᱦᱟᱸᱜ ᱩᱱᱟᱹᱜ ᱪᱮᱨᱦᱟ ᱵᱷᱟᱹᱜᱤ ᱴᱷᱤᱠ ᱫᱚ ᱦᱟᱸᱜ ᱵᱟᱹᱞᱤᱧ ᱥᱮᱬᱟᱣ ᱠᱟᱜᱼᱟ, ᱵᱟᱴ ᱠᱟᱹᱴᱤᱡ ᱠᱟᱹᱴᱤᱡ ᱫᱚ ᱦᱟᱸᱜ ᱚᱱᱠᱟ ᱫᱷᱟᱨᱟ ᱫᱚᱞᱤᱧ ᱥᱮᱬᱟ ᱫᱚᱞᱤᱧ ᱥᱮᱬᱟ ᱟᱹᱜᱩ ᱠᱟᱫ ᱜᱮᱭᱟ ᱾
ᱟᱪᱪᱷᱟ ᱪᱷᱟ ᱪᱷᱟ, ᱚᱱᱟ ᱦᱚᱸ ᱱᱟᱯᱟᱭ ᱠᱟᱛᱷᱟ ᱾
ᱡᱚᱢ ᱵᱟᱲᱟᱣ ᱠᱟᱜᱼᱟ ᱞᱤᱧ ᱡᱚᱠᱷᱚᱱ ᱩᱱᱠᱩ ᱵᱚᱸᱜᱟ ᱨᱟᱠᱟᱵ ᱠᱚ ᱪᱟᱞᱟᱜᱼᱟ ᱛᱟᱭᱱᱚᱢ ᱥᱮᱫ ᱠᱚᱭᱚᱜ ᱨᱩᱣᱟᱹᱲ ᱵᱟᱭ ᱜᱟᱱᱚᱜᱼᱟ, ᱮᱠᱫᱚᱢ ᱞᱟᱦᱟ ᱥᱮᱫ ᱢᱚᱦᱚᱰᱟ ᱠᱟ ᱛᱮᱫ ᱜᱮ ᱛᱟᱲᱟᱢ ᱞᱟᱜᱟᱜ ᱜᱮᱭᱟ, ᱱᱚᱣᱟ ᱫᱚ ᱜᱚᱝᱠᱮ ᱥᱟᱹᱨᱤ ᱠᱟᱛᱷᱟ ᱠᱟᱱ ᱜᱮᱭᱟ?
ᱦᱳᱭ ᱦᱳᱭ ᱦᱳᱭ, ᱮᱠᱫᱚᱢ ᱥᱟᱹᱨᱤ, ᱵᱟ ᱟᱫᱚ ᱟᱵᱚ ᱱᱚᱜᱼᱚᱭ ᱡᱮ ᱥᱟᱱᱛᱟᱲ ᱨᱮᱭᱟᱜ ᱟᱹᱰᱤ ᱞᱮᱠᱟᱱ ᱟᱹᱨᱤᱪᱟᱹᱞᱤ ᱛᱮᱵᱚᱱ ᱛᱚᱞ ᱫᱚᱦᱚ ᱟᱠᱟᱱᱟ ᱱᱚᱣᱟ ᱜᱮ ᱥᱮ ᱟᱵᱳ ᱥᱟᱱᱛᱟᱲ ᱥᱟᱶᱛᱟ ᱫᱚ ᱞᱟᱦᱟᱥᱮᱫ ᱢᱟᱨᱟᱝ ᱤᱫᱤᱭᱟ ᱥᱮ ᱵᱟᱭ ᱟᱫ ᱦᱚᱪᱚ ᱵᱚᱱᱟ ᱥᱟᱱᱛᱟᱲ ᱥᱟᱶᱛᱟ᱾
ᱮᱠᱫᱚᱢ ᱮᱠᱫᱚᱢ ᱟᱨ ᱱᱚᱣᱟ ᱟᱹᱨᱤᱪᱟᱹᱞᱤ ᱠᱚᱫᱚᱧ ᱢᱮᱱᱟ ᱟᱵᱚ ᱥᱟᱱᱛᱟᱲ ᱥᱟᱶᱛᱟ ᱨᱮ ᱮᱠᱫᱚᱢ ᱞᱟᱹᱠᱛᱤᱭᱟᱱ ᱢᱤᱫᱴᱟᱱ ᱠᱟᱹᱢᱤ ᱠᱟᱱ ᱜᱮᱭᱟ ᱾ ᱱᱚᱣᱟ ᱠᱚᱵᱚᱱ ᱟᱫ ᱪᱟᱵᱟ ᱞᱮᱠᱷᱟᱱ ᱮᱠᱫᱚᱢ ᱵᱟᱭ ᱜᱟᱱᱚᱜᱼᱟ ᱾
ᱦᱳᱭ ᱦᱳᱭ, ᱱᱮᱛᱟᱨ ᱫᱚ ᱵᱟᱹᱭ ᱵᱟᱹᱭᱛᱮ, ᱦᱳᱭ ᱞᱟᱹᱭ ᱵᱤᱱ᱾
ᱢᱮᱱ ᱫᱟᱹᱞᱤᱧ ᱱᱚᱣᱟ ᱠᱚᱫᱚ ᱟᱵᱚ ᱫᱚ ᱞᱟᱦᱟ ᱥᱮᱫ ᱜᱮ ᱤᱫᱤ ᱞᱟᱜᱟᱣ ᱵᱚᱱᱟ, ᱟᱵᱚᱨᱮᱱ ᱡᱟᱦᱟᱸᱭ ᱦᱤᱡᱩᱜ ᱠᱟᱱ ᱯᱨᱚᱡᱚᱱᱢᱚ, ᱥᱮ ᱦᱤᱡᱩᱜ ᱠᱟᱱ ᱟᱵᱚᱨᱮᱱ ᱡᱟᱦᱟᱸᱭ ᱠᱚ ᱩᱱᱠᱩ ᱠᱚᱫᱚ ᱱᱚᱣᱟ ᱠᱚᱫᱚ ᱵᱟᱝ ᱦᱤᱲᱤᱧ ᱪᱚ ᱟᱠᱚ ᱦᱩᱭᱩᱜᱼᱟ, ᱱᱚᱣᱟ ᱠᱚᱫᱚ ᱮᱠᱫᱚᱢ ᱞᱟᱹᱭ ᱥᱮᱬᱟ ᱤᱫᱤ ᱠᱚᱜᱮ ᱞᱟᱜᱟᱜᱼᱟ ᱾ ᱡᱮ ᱵᱟᱝᱢᱟ ᱱᱚᱣᱟ ᱠᱚ ᱟᱵᱚᱣᱟᱜ ᱟᱹᱨᱤᱪᱟᱹᱞᱤ ᱫᱚ ᱮᱠᱫᱚᱢ ᱟᱞᱚᱵᱚᱱ ᱞᱮᱵᱮᱫ ᱞᱚᱴᱚᱢ ᱢᱟ ᱱᱚᱣᱟ ᱫᱚ ᱟᱵᱚᱣᱟᱜ ᱟᱵᱚ ᱛᱮᱜᱮᱵᱚᱱ ᱵᱟᱧᱪᱟᱣ ᱫᱚᱦᱚ ᱠᱟᱛᱟᱵᱚᱱ ᱢᱟ ᱾
ᱦᱳᱭ ᱦᱳᱭ, ᱟᱹᱞᱤᱧ ᱦᱚᱸ ᱚᱱᱟ ᱜᱮᱞᱤᱧ ᱢᱮᱱᱟ ᱾